ᱦᱮᱞᱳ ᱦᱮᱸ ᱜᱚᱝᱠᱮ ᱡᱚᱦᱟᱨ ᱜᱮ᱾
ᱡᱚᱦᱟᱨ ᱜᱤ᱾
ᱦᱮᱸ ᱛᱟᱯᱚᱨᱮ ᱜᱚᱝᱠᱮ ᱪᱮᱫ ᱞᱮᱠᱟ ᱢᱮᱱᱟᱜ ᱵᱤᱱᱟ? ᱚᱲᱟᱜ ᱠᱚᱨᱮ ᱱᱟᱯᱟᱭ ᱵᱟᱲᱟᱜ ᱜᱮᱛᱚ? ᱦᱮᱸ ᱜᱚᱝᱠᱮ᱾ ᱜᱚᱢᱠᱮ ᱱᱟᱥᱮ ᱵᱟᱝ ᱟᱸᱡᱚᱢ ᱦᱮᱸ ᱟᱹᱞᱤᱧ ᱫᱚ ᱱᱚᱜᱼᱚᱭ ᱫᱩᱲᱩᱵ ᱠᱟᱱᱟᱞᱤᱧ᱾ ᱮᱸ ᱥᱮᱛᱟᱜᱨᱮ ᱵᱨᱮᱜ ᱞᱮᱱᱟᱞᱤᱧ ᱛᱟᱯᱚᱨᱮ ᱢᱟᱴᱽ ᱥᱮᱜ ᱪᱟᱞᱟᱣ ᱦᱩᱭ ᱞᱮᱱᱟ ᱛᱚ ᱫᱟᱬᱟᱵᱟᱲᱟ ᱫᱟᱹᱲ᱾ ᱦᱚᱲᱢᱚᱛᱚ ᱠᱟᱹᱴᱤᱡ ᱱᱟᱯᱟᱭ ᱫᱚᱦᱚ ᱞᱟᱹᱠᱛᱤ ᱠᱟᱱᱟ ᱚᱱᱟᱛᱮ ᱢᱟᱴᱷ ᱠᱷᱚᱱᱟᱜ ᱨᱩᱣᱟᱹᱲ ᱦᱮᱡ ᱠᱟᱛᱮ ᱱᱚ-ᱚᱭ ᱞᱤᱧ ᱫᱩᱲᱩᱵ ᱟᱠᱟᱱᱟ᱾ ᱛᱟᱯᱚᱨᱮ ᱜᱚᱢᱠᱮ ᱟᱹᱵᱤᱱ ᱪᱮᱫ ᱞᱮᱠᱟ ᱢᱮᱱᱟᱜ ᱵᱤᱱᱟ ᱪᱮᱫ ᱠᱚᱵᱤᱱ ᱪᱤᱠᱟᱹᱭᱮᱫᱟ?
ᱟᱹᱞᱤᱧ ᱦᱚᱸ ᱱᱚᱝᱠᱟ ᱥᱮᱛᱟᱜ ᱵᱮᱲᱟ ᱵᱮᱨᱮᱜ ᱠᱟᱛᱮ ᱢᱟᱴᱽ ᱥᱮᱪ ᱦᱮᱡ ᱱᱟᱞᱤᱧ᱾
ᱚᱻ
ᱡᱚᱢ ᱠᱟᱛᱮᱜ ᱪᱟᱞᱟᱜ ᱟᱞᱤᱧ ᱵᱟᱹᱛ ᱥᱮᱱ᱾
ᱟᱪᱪᱷᱟ ᱟᱪᱪᱷᱟ᱾ ᱟᱪᱪᱷᱟ ᱛᱟᱦᱚᱞᱮ ᱥᱮᱛᱟᱨ ᱠᱚᱫᱚ ᱪᱮᱫ ᱠᱚᱫᱚᱵᱤᱱ ᱡᱚᱢ ᱵᱟᱲᱟ ᱠᱮᱫᱟ ᱥᱮ ᱟᱹᱣᱨᱤᱭᱟ?
ᱡᱚᱢ ᱵᱟᱲᱟ ᱠᱮᱟᱞᱮ
ᱟᱪᱪᱷᱟ ᱟᱪᱪᱷᱟ᱾ ᱦᱮᱸ ᱟᱹᱞᱤᱧ ᱱᱚᱜᱼᱚᱭ ᱱᱤᱛᱚᱜ ᱦᱟᱸᱜ ᱫᱟᱹᱛᱟᱹᱱᱤ ᱯᱷᱟᱨᱪᱟᱛᱮ ᱡᱚᱢ ᱵᱟᱲᱟᱭ ᱦᱩᱭᱩᱜᱼᱟ ᱦᱟᱸᱜ᱾ ᱟᱫᱚ ᱟᱞᱮ ᱱᱚᱛᱮ ᱦᱚᱸ ᱚᱝᱠᱟ ᱜᱮ ᱦᱟᱸᱜ, ᱠᱟᱹᱢᱤ ᱪᱟᱞᱟᱜ ᱦᱩᱭᱩᱜᱼᱟ ᱛᱚ ᱱᱮᱛᱟᱨ ᱢᱟ ᱪᱟᱥᱵᱟᱥ ᱫᱤᱱ ᱟᱫᱚ ᱟᱵᱚ ᱥᱚᱵ ᱛᱚ ᱟᱫᱚ ᱵᱟᱹᱫᱽ ᱥᱮᱜ ᱢᱟ ᱪᱟᱞᱟᱣ ᱛᱮᱜᱮ ᱦᱩᱭᱩᱜ ᱛᱟᱵᱚᱱᱟ᱾ ᱥᱮᱨᱢᱟ ᱯᱟᱹᱨᱤ ᱡᱟᱭᱦᱳᱠ ᱵᱟᱵᱚᱱ ᱪᱟᱥ ᱞᱮᱠᱷᱟᱱ ᱪᱮᱫ ᱵᱚᱱ ᱡᱚᱢᱟ ᱟᱵᱚ ᱫᱚ᱾ ᱛᱟᱨᱯᱚᱨᱮ ᱜᱚᱝᱠᱮ ᱟᱯᱮ ᱚᱱᱛᱮ ᱚᱠᱟ ᱞᱮᱠᱟ ᱪᱟᱥᱵᱟᱥ ᱠᱚ ᱚᱠᱟ ᱞᱮᱠᱟ ᱦᱩᱭᱩᱜ ᱜᱮᱭᱟ?
ᱟᱞᱮ ᱱᱚᱛᱮ ᱯᱚᱛᱤᱫᱤᱱ ᱜᱮ ᱫᱟᱜᱽ ᱧᱩᱨᱩᱭ ᱫᱟᱭ ᱪᱟᱥ ᱵᱟᱥ ᱦᱩᱭᱩᱜ-ᱟ ᱥᱮ ᱵᱟᱝ,
ᱟᱪᱪᱷᱟ ᱦᱮᱸ ᱜᱚᱝᱠᱮ ᱚᱱᱟᱜᱮ ᱠᱟᱛᱷᱟ ᱫᱚ ᱟᱞᱮ ᱛᱚ ᱫᱚ ᱦᱚᱞᱟ ᱠᱷᱚᱱᱟᱜ ᱛᱚ ᱫᱚᱢᱮ ᱫᱟᱜᱽ ᱮᱫᱟᱭ᱾ ᱟᱫᱚ ᱵᱟᱹᱫᱽ ᱠᱷᱮᱛ ᱠᱚᱦᱚᱸ ᱰᱩᱵᱩᱭᱡ ᱪᱟᱵᱟ ᱟᱠᱟᱱᱟ ᱟᱫᱚ ᱪᱮᱜ ᱞᱮ ᱠᱟ ᱦᱩᱭᱩᱜᱼᱟ ᱟᱯᱮ ᱚᱱᱛᱮ ᱦᱚᱸ ᱚᱝᱠᱟ ᱜᱮ ᱵᱟ ᱟᱪᱪᱷᱟ᱾
ᱦᱩᱸ,
ᱛᱟᱦᱚᱞᱮ ᱜᱚᱝᱠᱮ ᱡᱟᱦᱟᱸ ᱛᱤᱱᱟᱹᱜ ᱜᱟᱱ ᱱᱚᱣᱟ ᱚᱝᱠᱟ ᱨᱚᱦᱚᱭ ᱫᱟᱹᱵᱤᱱ ᱦᱩᱲᱩ ᱠᱚ? ᱢᱟᱹᱨᱤ,
ᱛᱚ ᱵᱟᱨ ᱯᱮ ᱵᱤᱜᱷᱟᱹ ᱞᱮᱠᱟ᱾ ᱦᱩᱸ ᱛᱚ ᱜᱚᱝᱠᱮ ᱪᱤᱠᱚᱟᱹᱭ ᱫᱟᱵᱤᱱ?
ᱟᱪ, ᱜᱚᱝᱠᱮ ᱟᱹᱵᱤᱱ ᱫᱚ ᱛᱟᱦᱚᱞᱮ ᱚᱲᱟᱜ ᱨᱮᱱᱟᱜ ᱠᱟᱹᱢᱤ ᱵᱤᱱ ᱪᱟᱞᱟᱜᱼᱟ ᱥᱮ ᱦᱚᱲᱟᱜ ᱚᱝᱠᱟ ᱠᱟᱹᱢᱤ? ᱦᱮᱞᱳ,
ᱦᱮᱸ ᱚᱲᱟᱜ ᱨᱮᱱᱟᱜ ᱜᱮ ᱠᱟᱹᱢᱤ ᱦᱩᱭ ᱫᱟ ᱛᱟᱯᱚᱨᱮ ᱦᱚᱲᱟᱜ ᱪᱟᱞᱟᱜ
ᱟᱪᱪᱷᱟ ᱚᱲᱟᱜ ᱨᱮᱱᱟᱜ ᱜᱮ ᱵᱟᱝ ᱦᱮ ᱵᱟᱝᱠᱷᱟᱱ ᱫᱚ ᱚᱲᱟᱜ ᱨᱮᱱᱟᱜ ᱦᱚᱸ ᱠᱟᱹᱢᱤ ᱞᱟᱹᱠᱛᱤ ᱠᱟᱱᱟ ᱟᱫᱚ ᱜᱚᱝ ᱠᱮ ᱛᱟᱦᱚᱞᱮ ᱚᱞᱚᱜ ᱯᱟᱲᱦᱟᱣ ᱠᱚᱫᱚ ᱚᱠᱟᱞᱮᱠᱟ ᱢᱟᱱᱮ ᱚᱞᱚᱜ ᱠᱟ ᱠᱟᱱ ᱜᱮᱭᱟᱵᱤᱱ ᱥᱮ, ᱠᱟᱹᱢᱤ ᱜᱮᱵᱤᱱ ᱠᱟᱹᱢᱤ ᱵᱟᱲᱟᱭ ᱜᱮᱭᱟ?
ᱦᱮᱞᱚ ᱦᱚᱭ ᱱᱤᱛᱚᱜ ᱠᱚᱢ ᱵᱮᱥᱤ ᱯᱟᱲᱦᱟᱜ ᱛᱟᱞᱮ ᱜᱮᱭᱟᱭ᱾
ᱚ ᱟᱪᱪᱷᱟ ᱢᱟᱱᱮ ᱯᱟᱲᱦᱟᱣ ᱥᱟᱶᱛᱮ ᱚᱲᱟᱜ ᱠᱚᱨᱮᱱᱟᱜ ᱠᱟᱹᱢᱤ ᱠᱚᱦᱚᱸ ᱵᱤᱱ ᱧᱮᱞᱮ ᱫᱟ ᱵᱟ᱾
ᱠᱟᱹᱢᱤ ᱦᱚᱸ ᱪᱟᱞᱟᱜ
ᱦᱮᱸ ᱦᱮᱸ ᱚᱱᱟ ᱢᱚᱛᱚᱨ ᱫᱚᱨᱠᱟᱨ ᱠᱟᱱ ᱜᱮᱭᱟ᱾ ᱚᱲᱟᱜ ᱠᱚᱱᱟᱜ ᱠᱟᱹᱢᱤ ᱠᱚᱦᱚᱸ ᱧᱮᱞ ᱦᱩᱭᱩᱜ ᱛᱟᱵᱚᱱᱟ ᱟᱵᱚ ᱫᱚ ᱱᱮᱛᱟᱨ ᱫᱚᱵᱚ ᱦᱟᱨᱟ ᱡᱩᱭᱚᱱ ᱟᱠᱟᱱᱟ ᱦᱮᱸᱥᱮ᱾ ᱛᱟᱦᱚᱞᱮ ᱜᱚᱝᱠᱮ ᱱᱤᱛᱚᱜ ᱫᱚ ᱪᱮᱫ ᱠᱚ ᱡᱚᱢ ᱵᱟᱲᱟ ᱠᱮᱫᱟ ᱵᱤᱱ ᱥᱮ?
ᱦᱚᱭ ᱠᱤᱪᱷᱩ ᱠᱷᱚᱱ ᱞᱟᱦᱟ ᱨᱮ᱾
ᱚ ᱟᱪᱪᱷᱟ ᱟᱪᱪᱷᱟ ᱢᱟᱱᱮ ᱡᱚᱢ ᱵᱟᱲᱟ ᱠᱟᱛᱮᱜ ᱪᱟᱞᱟᱜ ᱟᱹᱵᱤᱱ ᱠᱟᱹᱢᱤ ᱥᱮ ᱪᱮᱜ? ᱚᱸ ᱟᱪᱪᱷᱟ᱾ ᱦᱩᱸ ᱛᱟᱦᱚᱞᱮ ᱜᱚᱝᱠᱮ ᱚᱲᱟᱜ ᱠᱷᱚᱱᱟᱜ ᱵᱟᱹᱫᱽ ᱠᱚ ᱛᱤᱱ ᱥᱟᱺᱜᱤᱧᱟ ᱟᱫᱚ ᱩᱱᱟᱹ
ᱦᱮᱸ ᱟᱥᱚᱞᱮ ᱫᱟ ᱧᱩᱨᱩᱜ ᱠᱟᱱᱟ ᱥᱮ ᱥᱮᱛᱟᱜ ᱠᱷᱚᱱᱟᱜ᱾ ᱠᱤᱪᱷᱩ ᱠᱷᱚᱱ ᱞᱟᱦᱟ ᱠᱷᱚᱱ ᱨᱮ ᱫᱟᱜᱽ ᱟᱨᱟᱢᱵᱳᱭᱮᱜ ᱛᱟᱦᱮᱸᱜ᱾
ᱚ ᱦᱮᱸ ᱜᱚᱝᱠᱮ᱾ ᱫᱟᱜᱽ ᱢᱟ ᱫᱟᱜᱮᱜ ᱜᱮᱭᱟ ᱦᱚᱞᱟ ᱟᱞᱮ ᱱᱚᱛᱮ ᱢᱟᱞᱟ ᱛᱤᱱ ᱥᱟᱨᱤᱧ ᱫᱟᱜᱽ ᱠᱮᱫᱟᱭ᱾ ᱦᱮᱸ,
ᱱᱚᱝᱠᱟ ᱫᱚ ᱵᱟᱹᱫᱽ ᱠᱚ
ᱦᱮᱸ ᱦᱮᱸ ᱴᱷᱤᱠ ᱛᱚ ᱴᱷᱤᱠ ᱪᱟᱞᱟᱣ ᱛᱮᱜᱮ ᱦᱩᱭᱩᱜᱼᱟ ᱵᱟᱹᱫᱽ ᱠᱚᱨᱮ ᱫᱚ᱾ ᱚᱸ ᱛᱟᱦᱚᱞᱮ ᱛᱟᱦᱞᱮ ᱢᱟᱹᱭ ᱚᱣᱟ ᱢᱟᱱᱮ ᱮᱠᱞᱟ ᱜᱮ ᱵᱤᱱ ᱵᱤᱛᱟᱹ ᱠᱚᱵᱤᱱ ᱢᱟᱜᱽ ᱵᱟᱲᱟᱭᱟ ᱥᱮ ᱢᱩᱞᱭᱟᱹᱛᱮᱜ ᱠᱚᱣᱟ ᱵᱤᱱ? ᱢᱟᱱᱮ ᱢᱚᱡᱩᱨ ᱠᱚᱦᱚᱸ ᱠᱚ ᱥᱮᱱᱚᱜᱼᱟ ᱢᱩᱞᱟᱹᱭᱟᱹ ᱢᱮᱱᱟᱜ ᱠᱚᱣᱟ ᱵᱟᱝ? ᱦᱮᱸ ᱵᱟᱠᱷᱟᱱ ᱮᱠᱞᱟ ᱛᱚ ᱟᱫᱚ ᱛᱤᱱᱟᱹᱜ ᱫᱚᱵᱤᱱ ᱢᱟᱜᱟ᱾ ᱦᱮᱸ ᱜᱚᱝᱠᱮ,
ᱢᱟᱱᱮ ᱟᱹᱰᱤ ᱰᱷᱮᱨ ᱛᱚ ᱵᱳᱫᱽ ᱠᱚ ᱫᱚ ᱢᱤᱫ ᱫᱤᱱ ᱨᱮ ᱢᱟᱱᱮ ᱟᱪᱪᱷᱟ ᱟᱪᱪᱷᱟ ᱪᱷᱟ ᱦᱮᱸ ᱴᱷᱤᱠ ᱚᱱᱟ ᱠᱟᱛᱷᱟ ᱠᱟᱱ ᱜᱮᱭᱟ ᱫᱟᱜ ᱡᱟᱹᱲᱤ ᱨᱮ ᱞᱚᱜᱚᱱ ᱞᱚᱜᱚᱱ ᱠᱟᱹᱢᱤ ᱠᱚ ᱵᱩᱡᱷᱟᱹᱜ ᱠᱷᱟᱱ ᱱᱟᱯᱟᱭᱚᱜ-ᱟ ᱟᱫᱚ ᱪᱮᱫ᱾
ᱟᱪᱪᱷᱟ ᱟᱪᱪᱷᱟ ᱥᱮᱛᱚ ᱴᱷᱤᱠ᱾ ᱟᱫᱚ ᱛᱟᱦᱞᱮ ᱜᱚᱝᱠᱮ ᱟᱯᱮ ᱚᱱᱛᱮ ᱫᱚ ᱢᱟᱱᱮ ᱵᱟᱹᱫᱽ ᱠᱚᱫᱚ ᱵᱟᱝ ᱪᱟᱯᱮ ᱟᱠᱟᱱᱟ ᱢᱟᱱᱮ ᱩᱱᱟᱹᱜ ᱟᱞᱮ ᱛᱮ ᱫᱟᱜ ᱠᱮᱫᱟ ᱦᱚᱞᱟᱱᱚᱜ ᱪᱟᱯᱮ ᱠᱟᱱ ᱜᱮᱭᱟ ᱵᱟᱝ ᱦᱮᱸ᱾ ᱢᱟᱱᱮ ᱪᱤᱠᱟᱹ ᱠᱟᱱᱟ ᱟᱞᱮ ᱚᱱᱛᱮ ᱚᱱᱟ ᱜᱟᱴᱟ ᱢᱮᱱᱟᱜ ᱛᱚ ᱜᱟᱴᱟ ᱥᱩᱨ ᱥᱩᱯᱩᱨ ᱠᱚᱨᱮ ᱜᱮ ᱟᱞᱮᱭᱟᱜ ᱫᱚ ᱵᱟᱹᱫᱽ ᱠᱚᱫᱚ ᱢᱮᱱᱟᱜ ᱟᱠᱟᱫᱟ ᱛᱚ ᱟᱫᱚ ᱱᱩᱱ ᱡᱩᱨ ᱮ ᱫᱟᱜ ᱟᱠᱟᱫᱟᱭ᱾ ᱜᱟᱰᱟ ᱛᱚᱞᱟ ᱪᱟᱯᱮ ᱟᱠᱟᱱᱟ ᱵᱟᱹᱫᱽ ᱠᱚ ᱟᱫᱚ ᱛᱮᱦᱮᱧ ᱫᱚ ᱦᱳᱭᱛᱚ ᱚᱱᱟ ᱠᱚ ᱜᱷᱩᱴᱩ ᱠᱚᱨᱮ ᱢᱮᱱᱟᱜ-ᱟ ᱵᱟᱹᱫᱽ ᱠᱚ ᱚᱱᱟ ᱠᱚᱨᱮ ᱜᱮ ᱦᱟᱸᱜ ᱡᱟᱞᱟᱣ ᱠᱟᱛᱮᱜ ᱢᱟᱜ ᱵᱟᱲᱟᱭ ᱦᱩᱭᱩᱜ-ᱟ ᱯᱷᱤᱛᱟᱹ ᱠᱚ ᱦᱮᱸᱥᱮ᱾ ᱚᱱᱟ ᱠᱚᱫᱚ ᱯᱚᱨᱮ ᱛᱮ ᱫᱟᱜ ᱠᱚ ᱟᱸᱡᱮᱫ ᱞᱮᱠᱷᱟᱱ ᱚᱱᱟ ᱟᱫᱚ ᱦᱟᱸᱜ ᱯᱚᱨᱮ ᱛᱮ ᱠᱟᱹᱴᱤᱡ ᱛᱟᱭᱚᱢ ᱧᱚᱜᱚᱜ-ᱟ ᱟᱫᱚ ᱪᱮᱫ ᱱᱤᱭᱟᱹ ᱫᱟᱜ ᱨᱚᱦᱚᱭ ᱫᱟᱜ
ᱟᱪᱪᱷᱟ ᱟᱪᱪᱷᱟ ᱟᱪᱪᱷᱟ
ᱦᱮᱸ ᱵᱳᱫᱽ ᱦᱮᱸ ᱵᱳᱫᱽ ᱫᱚᱞᱤᱧ ᱪᱟᱞᱟᱣ ᱵᱟᱲᱟᱜ ᱜᱮᱭᱟ ᱛᱚ᱾
ᱟᱵᱤᱱ ᱮᱠᱞᱟ ᱜᱮ?
ᱦᱮᱸ ᱜᱚᱝᱠᱮ᱾
ᱤᱱᱟᱹ ᱟᱵᱤᱱᱟᱜ
ᱢᱩᱞᱭᱟᱹ ᱵᱚᱞᱛᱮ ᱟᱫᱚ ᱛᱮᱦᱮᱱ ᱫᱚ ᱵᱟᱝ ᱢᱩᱞᱭᱟᱹ ᱠᱟᱱᱟ ᱟᱫᱚ ᱚᱱᱮ ᱦᱟᱸᱜ ᱞᱟᱹᱭ ᱠᱮᱜ ᱫᱚᱞᱤᱧ ᱡᱮ ᱵᱟᱹᱫᱽ ᱠᱚᱢᱟ ᱪᱟᱯᱮ ᱠᱟᱱᱟ ᱥᱮ᱾ ᱟᱫᱚ ᱢᱩᱞᱤᱭᱟᱹ ᱠᱚᱦᱚᱸ ᱚᱠᱟ ᱨᱮᱫᱚ ᱞᱤᱧ ᱠᱟᱹᱢᱤ ᱦᱚᱪᱚ ᱠᱚᱣᱟ ᱚᱱᱟᱛᱮ ᱟᱫᱚ ᱮᱠᱞᱟ ᱜᱮ ᱦᱟᱸᱜ ᱞᱤᱧ ᱪᱟᱞᱟᱜ-ᱟ ᱚᱰᱮ ᱢᱤᱫᱴᱟᱝ ᱵᱟᱨᱭᱟ ᱵᱟᱹᱫᱽ ᱢᱮᱱᱟᱜ-ᱟ᱾ ᱢᱤᱫ ᱜᱷᱟᱹᱲᱤᱡ ᱞᱤᱧ ᱢᱟᱜ ᱵᱟᱲᱟ ᱛᱮᱜ ᱡᱚᱣᱟᱜ ᱟᱹᱞᱤᱧ ᱛᱟᱨᱯᱚᱨ ᱢᱟᱛᱚ ᱫᱟᱜ ᱡᱟ ᱯᱩᱫ ᱛᱚ ᱮᱸ ᱛᱤᱱ ᱠᱚᱨᱮ ᱫᱟᱜ ᱠᱚ ᱦᱟᱡᱩᱜ-ᱟ ᱦᱩᱰᱩᱨ ᱵᱤᱡᱽᱞᱤ ᱦᱤᱡᱩᱜ-ᱟ ᱦᱟᱸᱜ ᱚᱱᱟᱛᱮ ᱟᱫᱚ ᱟᱹᱞᱤᱧ ᱵᱚᱞᱮ ᱚᱠᱟᱛᱮ ᱮᱱ ᱫᱚ ᱦᱮᱸ ᱛᱟᱦᱚᱞᱮ ᱨᱚᱦᱚᱭ ᱠᱚᱫᱚ ᱟᱨᱟᱢᱵᱚ ᱠᱟᱫᱟ ᱯᱮᱥᱮ ᱢᱟᱱᱮ ᱞᱚᱥᱚᱫ ᱵᱟᱲᱟ ᱜᱮ ᱪᱟᱞᱟᱜ?
ᱦᱩᱸ ᱨᱚᱦᱚᱭ ᱠᱚ ᱟᱨᱟᱢᱵᱚ ᱠᱟᱫᱟ᱾
ᱟᱪᱪᱷᱟ
ᱥᱤ ᱫᱟᱠᱚ ᱵᱟᱝ ᱦᱮ ᱨᱚᱦᱚᱭ ᱦᱚᱸ ᱪᱟᱞᱟᱜ-ᱟ ᱱᱚᱛᱮ ᱨᱮ ᱥᱤ ᱠᱚᱦᱚᱸ ᱪᱟᱞᱟᱜ-ᱟ ᱵᱟᱝ ᱥᱮ᱾ ᱚ ᱛᱟᱦᱚᱞᱮ ᱨᱚᱦᱚᱭ ᱠᱚᱫᱚ ᱚᱠᱟ ᱞᱮᱠᱟ ᱦᱮᱸ ᱱᱚᱛᱮ ᱦᱚᱸ ᱨᱚᱦᱚᱭ ᱫᱚᱠᱚ ᱮᱴᱟᱜ ᱦᱚᱲ ᱠᱚᱫᱚ ᱠᱚ ᱟᱨᱟᱢᱵᱚ ᱠᱟᱫᱟ ᱟᱞᱮ ᱫᱚ ᱦᱟᱸᱜ ᱮᱭ ᱦᱟᱞᱮ ᱟᱞᱮ ᱜᱮᱞᱮ ᱟᱨᱟᱢᱵᱚᱭ ᱞᱟᱹᱜᱤᱫ, ᱜᱟᱯᱟ ᱠᱷᱚᱱᱟᱜ ᱟᱨᱟᱢᱵᱚ ᱦᱩᱭᱩᱜ-ᱟ ᱛᱚ ᱦᱮᱸ᱾ ᱟᱪᱪᱷᱟ᱾
ᱛᱟᱦᱚᱞᱮ ᱜᱚᱝᱠᱮ ᱨᱚᱦᱚᱭ ᱠᱚᱫᱚ ᱚᱠᱟᱞᱮᱠᱟ ᱛᱤᱱᱟᱹᱜ ᱜᱟᱱ ᱯᱮ ᱢᱩᱞᱤᱭᱟᱹ ᱟᱠᱟᱫ ᱠᱚᱣᱟ ᱥᱮ
ᱚᱲᱟᱜ ᱚᱲᱟᱜ ᱛᱮᱜᱮᱯᱮ ᱨᱚᱦᱚᱭᱫᱟ? ᱟᱪᱪᱷᱟ ᱟᱪᱪᱷᱟ, ᱦᱮᱸ᱾
ᱧᱮᱞ ᱫᱟᱹᱧ᱾
ᱦᱮᱸ ᱱᱟᱠᱷᱟᱱ᱾ ᱟᱪᱪᱷᱟ ᱟᱪᱪᱷᱟ ᱟᱞᱮ ᱱᱚᱛ ᱦᱚᱸ ᱢᱩᱞᱤᱭᱟᱹ ᱫᱚᱞᱮ ᱢᱩᱞᱤᱭᱟᱹ ᱟᱠᱟᱫ ᱠᱚᱣᱟ ᱢᱟᱱᱮ ᱮᱴᱟᱜ ᱦᱚᱲ ᱠᱚ ᱢᱩᱞᱤᱭᱮᱫ ᱠᱚᱣᱟ ᱟᱫᱚ
ᱟᱨ ᱵᱟᱹᱫᱽᱠᱚ ᱟᱣᱨᱤ ᱞᱚᱥᱚᱫ ᱦᱩᱭᱩᱜ ᱛᱮ ᱟᱣᱨᱤ ᱢᱩᱞᱭᱟ. ᱦᱩᱭᱩᱜᱼᱟ ᱟᱫᱚ ᱜᱟᱯᱟ ᱠᱷᱚᱱᱟᱜ ᱡᱚᱨᱛᱮ ᱟᱨᱟᱢᱵᱚ-ᱟ ᱛᱚ᱾ ᱟᱫᱚ ᱜᱟᱯᱟ ᱠᱷᱚᱱᱟᱜ ᱧᱮᱞ ᱦᱩᱭᱩᱜᱼᱟ ᱛᱮᱦᱮᱧ ᱫᱚ ᱠᱟᱹᱢᱤ ᱠᱚᱪ ᱢᱩᱪᱟᱹᱫ ᱵᱟᱲᱟ ᱵᱟᱹᱫ ᱠᱷᱚᱱᱟᱜ ᱤᱧ ᱨᱩᱣᱟᱹᱲ ᱦᱮᱡ ᱞᱮᱱᱠᱷᱟᱱ ᱟᱫᱚ ᱢᱩᱞᱤᱭᱟᱹ ᱯᱟᱸᱡᱟ ᱪᱟᱞᱟᱜ ᱦᱩᱭᱩᱜᱼᱟ᱾ ᱟᱫᱚ ᱨᱚᱦᱚᱭ ᱠᱚ ᱟᱨᱟᱢᱵᱚ ᱜᱚᱫ ᱦᱩᱭᱩᱜᱼᱟ ᱵᱟᱠᱷᱟᱱ ᱦᱟᱸᱜ ᱱᱚᱜᱼᱚᱭ ᱛᱚ ᱫᱟᱜ ᱡᱟᱲᱤᱭᱫᱟᱭ ᱫᱟᱜ ᱡᱟᱹᱲᱤ ᱠᱚ ᱯᱚᱨᱮ ᱵᱟᱹᱜᱤ ᱞᱮᱠᱷᱟᱱ ᱟᱨᱚ ᱫᱟᱜ ᱯᱟᱸᱡᱟ ᱛᱮ ᱵᱟᱝ ᱧᱟᱢᱚᱜᱼᱟ ᱦᱟᱸᱜ ᱦᱮᱸᱥᱮ᱾ ᱟᱪᱪᱷᱟ ᱟᱪᱪᱷᱟ᱾ ᱛᱟᱯᱚᱨᱮ ᱜᱚᱝᱠᱮ ᱟᱯᱮ ᱚᱱᱛᱮ ᱫᱚ ᱪᱮᱫ ᱞᱮᱠᱟ ᱢᱟᱱᱮ ᱪᱮᱫ ᱦᱩᱲᱩ ᱠᱚᱯᱮ ᱨᱚᱦᱚᱭᱮᱫᱟ ᱵᱟᱹᱲᱛᱤ ᱫᱚ?
ᱚᱻ ᱦᱮᱸ ᱜᱚᱝᱠᱮ ᱠᱟᱹᱴᱤᱡ ᱵᱟᱝ ᱟᱸᱡᱚᱢ ᱴᱷᱤᱠᱟᱹᱜ ᱠᱟᱱᱟ᱾ ᱪᱮᱫ ᱠᱚ ᱦᱩᱲᱩ ᱜᱚᱝᱠᱮ?
ᱪᱮᱫ ᱦᱩᱲᱩ ᱠᱚᱯᱮ ᱨᱚᱦᱚᱭᱫᱟ ᱟᱯᱮ ᱚᱱᱛᱮ ᱫᱚ ᱦᱮᱸ ᱠᱟᱹᱴᱤᱡ ᱱᱟᱥᱮ ᱵᱟᱝ ᱟᱸᱡᱚᱢ ᱟᱪᱪᱷᱟ ᱟᱪᱪᱷᱟ ᱵᱟᱠᱥᱟᱵᱷᱚᱠ ᱠᱚ ᱵᱟᱝ ᱦᱮᱸ ᱦᱮᱸ ᱟᱸᱡᱚᱢᱚᱜ ᱠᱟᱱᱟ ᱱᱤᱛᱳᱜ ᱫᱚ᱾ ᱟᱪᱪᱷᱟ ᱛᱟᱦᱞᱮ ᱱᱚᱛᱮ ᱫᱚ ᱟᱞᱮ ᱱᱚᱛᱮ ᱵᱟᱠᱥᱟ ᱵᱷᱚᱠ ᱠᱚ ᱨᱚᱦᱚᱭᱮᱫᱟ ᱟᱫᱚ ᱚᱱᱟ ᱥᱟᱶᱛᱮ ᱟᱫᱚ ᱟᱞᱮ ᱱᱚᱛᱮ ᱫᱚ ᱵᱟᱠᱥᱟ ᱵᱷᱳᱠ ᱦᱩᱲᱩ ᱢᱟᱛᱚ ᱟᱨ ᱛᱤᱠᱤ ᱦᱮᱲᱦᱮᱫ ᱠᱟᱛᱮᱜ ᱡᱚᱢ ᱢᱟ ᱵᱟᱝ ᱜᱟᱱᱚᱜᱼᱟ ᱟᱫᱚ ᱚᱱᱟ ᱛᱮ ᱦᱚ ᱟᱞᱮ ᱱᱚᱛᱮ ᱫᱚ ᱥᱚᱨᱱᱚ ᱠᱚ ᱮᱠᱥᱚᱮᱠ ᱠᱚ ᱡᱟᱦᱟᱸ ᱫᱚ ᱠᱷᱟᱹᱡᱟᱹᱲᱤ ᱵᱟᱠᱷᱨᱟ ᱚᱱᱟ ᱠᱚᱦᱚᱸ ᱠᱚ ᱪᱟᱥᱮᱫ ᱜᱮᱭᱟ᱾ ᱦᱮᱸ ᱚᱲᱟᱜ ᱡᱚᱢ ᱞᱮᱠᱟ ᱟᱫᱚ ᱱᱤᱛᱚᱜ ᱦᱚᱸ ᱟᱵᱚ ᱢᱟᱵᱚᱱ ᱧᱮᱞᱮᱫ ᱜᱮᱭᱟ ᱦᱟᱸᱜ ᱥᱚᱨᱠᱟᱨ ᱢᱟ ᱡᱟᱦᱟᱸ ᱨᱮᱥᱚᱱ ᱪᱟᱣᱞᱮ ᱮᱢᱟᱵᱚᱱ ᱠᱟᱱ ᱛᱟᱦᱮᱸᱫ ᱚᱱᱟ ᱠᱚᱢᱟ ᱪᱚᱝ ᱦᱟᱸᱜ ᱦᱟᱸᱛ ᱟᱨᱚ ᱛᱤᱱ ᱫᱤᱱᱮ ᱮᱢᱚᱜᱼᱟ ᱠᱳᱱᱳ ᱚᱱᱟ ᱢᱟ ᱴᱷᱤᱠ ᱵᱟᱝ ᱵᱩᱡᱷᱟᱹᱜ ᱠᱟᱱᱟ᱾ ᱦᱮᱸ ᱦᱮᱸ ᱟᱫᱚ ᱚᱱᱟᱛᱮ ᱦᱩᱲᱩ ᱠᱚᱦᱚᱸ ᱠᱚ ᱪᱟᱥᱮᱫ ᱜᱮᱭᱟ᱾ ᱟᱪᱪᱷᱟ ᱟᱪᱪᱷᱟ ᱦᱮᱸ ᱛᱟᱦᱞᱮ ᱟᱯᱮ ᱫᱚ ᱢᱟᱱᱮ ᱦᱮᱸ ᱢᱤᱫ ᱮᱸ ᱢᱤᱫᱴᱟᱝ ᱥᱤᱡᱤᱱ ᱜᱮᱯᱮ ᱪᱟᱥ ᱜᱮᱭᱟ ᱥᱮ ᱢᱟᱱᱮ ᱵᱟᱨᱭᱟ ᱥᱤᱡᱤᱱ ᱢᱟᱱᱮ ᱱᱤᱛᱚᱜ ᱡᱮᱢᱚᱱ ᱟᱥᱟᱲ ᱵᱚᱸᱜᱟ ᱥᱮᱨᱢᱟ ᱡᱟᱹᱲᱤᱭᱟᱜ ᱵᱚᱨᱥᱟ ᱛᱮ ᱢᱤᱫ ᱫᱷᱟᱣ ᱵᱚᱱ ᱪᱟᱥᱮᱫᱟ ᱟᱨᱚ ᱢᱤᱫ ᱴᱟᱱ ᱥᱤᱡᱤᱱ ᱛᱟᱦᱮᱱᱟ ᱛᱚᱠᱷᱚᱡ ᱫᱚ ᱢᱤᱥᱤᱱ ᱦᱮᱸ ᱞᱟᱹᱭ ᱵᱮᱱ᱾
ᱢᱟ ᱟᱞᱮ ᱚᱱᱛᱮ ᱟᱞᱤᱧ ᱞᱟᱹᱭ ᱫᱟ ᱟᱞᱮ ᱚᱱᱛᱮ ᱫᱚ ᱵᱟᱭᱨᱟ ᱥᱤᱡᱤᱱ ᱜᱮ ᱨᱚᱦᱚᱭ ᱜᱮᱭᱟᱞᱮ᱾
ᱟᱪᱪᱷᱟ ᱟᱪᱪᱷᱟ ᱢᱟᱱᱮ ᱢᱮᱴᱨᱳᱞ ᱠᱚ ᱡᱟᱦᱟᱸ ᱠᱚ ᱢᱮᱱᱟᱜ ᱜᱮᱭᱟ ᱵᱟᱝ᱾ ᱢᱳᱴᱨᱚ ᱢᱤᱱᱤ ᱠᱚ ᱡᱟᱦᱟᱸ ᱠᱚ ᱟᱪᱪᱷᱟ ᱟᱪᱪᱷᱟ ᱦᱮᱸ᱾ ᱢᱟᱱᱮ ᱟᱯᱮ ᱚᱱᱛᱮ ᱫᱚ ᱢᱟᱱᱮ ᱵᱮ ᱵᱟᱝᱟ ᱱᱚᱛᱮ ᱫᱚ ᱵᱟᱨ ᱥᱮᱨᱢᱟ ᱜᱮ ᱯᱟᱪᱮᱫ ᱵᱟᱨ ᱥᱮᱨᱢᱟ ᱵᱚᱞᱛᱮ ᱥᱤᱡᱤᱱ ᱨᱮ ᱥᱮᱨᱢᱟ ᱨᱮ ᱵᱟᱨ ᱫᱷᱟᱣ ᱞᱮ ᱪᱟᱥᱟ ᱟᱫᱚ ᱠᱤᱪᱷᱩ ᱠᱤᱪᱷᱩ ᱫᱚ ᱱᱚ ᱚᱱᱠᱟ ᱢᱟᱱᱮ ᱟᱞᱮ ᱫᱚ ᱵᱟᱨ ᱫᱷᱟᱣ ᱞᱮ ᱪᱟᱥᱼᱟ ᱟᱨᱚ ᱥᱩᱨ ᱥᱩᱯᱩᱨ ᱦᱚᱲ ᱢᱮᱱᱟᱜ ᱠᱚᱣᱟ ᱯᱩᱲᱥᱤ ᱠᱚᱨᱮ ᱩᱱᱠᱩ ᱫᱚ ᱧᱮᱞ ᱠᱚᱜᱮ ᱤᱧ ᱥᱮᱨᱢᱟ ᱨᱮ ᱯᱮ ᱫᱷᱟᱣ ᱦᱚᱸᱠᱚ ᱪᱟᱥ ᱜᱮᱭᱟ ᱯᱮ ᱫᱷᱟᱣ ᱵᱚᱞᱛᱮ ᱢᱤᱫ ᱴᱟᱱ ᱫᱚ ᱱᱚᱜ-ᱚᱭ ᱡᱟᱦᱟᱸ ᱵᱚᱱ ᱟᱥᱟᱲ ᱵᱚᱸᱜᱟ ᱵᱚᱱ ᱪᱟᱥ ᱮᱫᱟ ᱱᱤᱭᱟᱹ ᱯᱚᱨᱮ ᱥᱤᱛᱩᱝ ᱦᱩᱲᱩ ᱵᱚᱱ ᱨᱚᱦᱚᱭᱟ ᱟᱨ ᱢᱤᱜᱴᱟᱝ ᱫᱚ ᱚᱱᱟ ᱟᱥᱟᱲ ᱵᱚᱸᱜᱟ ᱠᱚ ᱞᱟᱹᱭᱟ ᱚᱱᱟ ᱫᱚ ᱠᱚ ᱢᱮᱛᱟᱜ ᱠᱟᱱᱟ ᱰᱳᱠᱟ ᱴᱤᱩᱨᱩ ᱥᱮ ᱚᱠᱟ ᱞᱮᱠᱟ ᱰᱳᱯᱟᱴᱤ ᱱᱚᱝᱠᱟ ᱠᱚ ᱢᱮᱛᱟᱜ ᱠᱟᱱᱟ᱾ ᱦᱚᱸᱜ ᱚ ᱱᱚᱝᱠᱟ ᱦᱮᱸ᱾ ᱮᱠᱷᱚᱱ ᱛᱚ ᱚᱱᱟ ᱦᱩᱲᱩ ᱠᱚᱫᱚ ᱵᱟᱠᱚ ᱪᱟᱥ ᱵᱟᱲᱟᱭ ᱜᱮᱭᱟ ᱚᱱᱟ ᱨᱟᱣᱟᱞ ᱦᱩᱲᱩ ᱫᱚᱠᱚ ᱪᱟᱥᱟ ᱡᱟᱹᱯᱩᱫ ᱫᱤᱱ᱾
ᱟᱞᱮ ᱚᱱᱛᱮ ᱫᱚ ᱵᱟᱝ-ᱟ ᱦᱟᱱᱟ ᱵᱟᱨᱥᱟ ᱵᱩᱠ ᱟᱨ ᱥᱚᱨᱱᱚ ᱞᱮ ᱨᱚᱦᱚᱭ ᱜᱮᱭᱟ᱾
ᱚ ᱟᱪᱪᱷᱟ ᱟᱪᱪᱷᱟ ᱟᱪᱪᱷᱟ ᱦᱮᱸ᱾ ᱟᱪᱪᱷᱟ ᱚᱝᱠᱟᱱ ᱠᱟᱛᱷᱟ᱾ ᱟᱞᱮ ᱱᱚᱛᱮ ᱫᱚ ᱚᱝᱠᱟ ᱠᱚ ᱪᱟᱥ ᱵᱟᱲᱟᱭ ᱜᱮᱭᱟ ᱧᱮᱞ ᱵᱟᱲᱟ ᱦᱩᱭ ᱠᱟᱱᱟ ᱛᱚ ᱛᱟᱯᱚᱨ ᱱᱚᱜᱚᱭ ᱡᱮᱢᱚᱱ ᱠᱤᱪᱷᱩ ᱫᱤᱱ ᱞᱟᱦᱟ ᱜᱮ ᱟᱞᱮ ᱱᱚᱛᱮ ᱫᱚ ᱟᱨᱚ ᱦᱟᱱᱮ ᱵᱟᱫᱟᱢ ᱠᱚ ᱪᱟᱥ ᱞᱮᱫᱟ᱾ ᱟᱯᱮ ᱚᱱᱛᱮ ᱵᱟᱫᱟᱢ ᱠᱚ ᱵᱟᱠᱚ ᱪᱟᱥ ᱜᱮᱭᱟ ᱦᱮᱸ?
ᱠᱚᱢ ᱥᱮ ᱪᱟᱥ ᱜᱮᱭᱟ ᱠᱚ ᱟᱨᱠᱤ ᱵᱟ ᱟᱞᱮ ᱚᱱᱛᱮ ᱱᱟᱜ ᱛᱩᱨᱢᱩᱡᱽ ᱠᱚ ᱪᱟᱥ ᱜᱮᱭᱟ ᱠᱚ ᱵᱤᱥᱤᱨ ᱵᱷᱟᱜ᱾
ᱟᱪᱪᱷᱟ ᱛᱩᱨᱢᱩᱡᱽ ᱠᱚ ᱪᱟᱥ ᱜᱮᱭᱟ ᱵᱟᱝ ᱦᱮᱸ ᱟᱫᱚ ᱟᱯᱮ ᱚᱱᱛᱮ ᱫᱚ ᱛᱟᱦᱚᱞᱮ ᱚᱱᱟ ᱤᱭᱟᱹ ᱜᱷᱩᱴᱩ ᱧᱚᱜ ᱜᱮᱭᱟ ᱵᱟᱝ ᱚᱱᱟ ᱜᱷᱩᱴᱩ ᱠᱚᱨᱮ ᱫᱚ ᱛᱩᱨᱢᱩᱡᱽ ᱛᱩᱫᱟᱠᱚ ᱥᱤᱛᱩᱝ ᱫᱤᱱ ᱥᱮᱪᱮᱫ ᱚ ᱦᱳᱭ᱾ ᱟᱞᱮ ᱚᱱᱛᱮ ᱫᱚ ᱯᱟᱭᱤᱞ ᱛᱮ ᱠᱚ ᱪᱟᱥᱟ ᱟᱫᱚ ᱱᱮᱛᱟᱨ ᱫᱚ ᱟ ᱜᱚᱴᱟ ᱠᱚ ᱢᱤᱱᱤ ᱠᱮᱫᱟ ᱛᱚ ᱟᱫᱚ ᱱᱮᱛᱟᱨ ᱫᱚ ᱫᱟᱜ ᱨᱮᱱᱟᱜ ᱦᱚᱸ ᱚᱵᱷᱟᱵ ᱵᱟᱝᱛᱮ ᱦᱩᱲᱩ ᱜᱮᱠᱚ ᱪᱟᱥ ᱫᱟ ᱵᱟᱹᱲᱛᱤ ᱫᱚ ᱦᱮᱸ᱾ ᱟᱪᱪᱷᱟ ᱟᱪᱪᱷᱟ ᱟᱪᱪᱷᱟ᱾ ᱛᱟᱦᱞᱮ ᱥᱚᱵᱽᱡᱤ ᱠᱚᱫᱚ ᱚᱠᱟ ᱞᱮᱠᱟ ᱯᱮ ᱪᱟᱥ ᱵᱟᱲᱟᱭ ᱜᱮᱭᱟ ᱥᱮ ᱵᱟᱝ?
ᱟᱞᱮ ᱚᱱᱛᱮ ᱫᱚ ᱥᱚᱵᱽᱡᱤ ᱵᱟ ᱪᱟᱥ ᱜᱮᱭᱟ ᱠᱚ᱾
ᱚ ᱟᱪᱪᱷᱟ ᱤᱭᱟ ᱫᱚ ᱵᱟᱝ ᱠᱚ ᱪᱟᱥ ᱜᱮᱭᱟ ᱟᱯᱮ ᱫᱚ ᱢᱟᱱᱮ ᱟᱨᱚ ᱦᱟᱱᱟ ᱦᱮᱸ ᱢᱟᱱᱮ ᱟᱞᱮ ᱫᱚ ᱡᱟᱦᱟᱸ ᱨᱮᱞᱮ ᱢᱮᱱᱟᱜ ᱞᱮᱭᱟ ᱟᱞᱮ ᱫᱚ ᱢᱟᱪᱮᱫᱤ ᱥᱚᱢᱚᱭ ᱛᱚ ᱟᱞᱮ ᱠᱷᱚᱱᱟᱜ ᱠᱟᱹᱴᱤᱡ ᱥᱟᱦᱟ ᱧᱚᱜ ᱨᱮ ᱪᱟᱞᱟᱣ ᱞᱮᱠᱷᱟᱱ ᱯᱩᱨᱟᱹ ᱵᱟᱹᱞᱤ ᱥᱟᱹᱦᱤ ᱦᱟᱥᱟ ᱛᱚ ᱚᱱᱛᱮ ᱫᱚ ᱥᱚᱵᱽᱡᱤ ᱠᱚ ᱠᱚ ᱪᱟᱥ ᱜᱮᱭᱟ᱾ ᱦᱮᱸ ᱟᱯᱮ ᱦᱚᱸ ᱛᱟᱦᱞᱮ ᱚᱱᱠᱟ ᱜᱮ ᱵᱟᱝ ᱢᱟᱹᱴᱭᱟᱹᱲ ᱢᱟᱹᱴᱭᱟᱹᱨᱲ ᱫᱤᱥᱚᱢ ᱦᱚᱲ ᱪᱮᱜᱠᱟ
ᱦᱩᱸ
ᱢᱟᱱᱮ ᱢᱟᱴᱤᱭᱟᱹᱲ ᱦᱟᱥᱟ ᱜᱮ ᱵᱟᱹᱲᱛᱤ ᱧᱮᱞ ᱧᱟᱢᱚᱜ ᱜᱮᱭᱟ᱾
ᱦᱮᱸ ᱠᱟᱴᱤᱭᱟ᱾
ᱟ ᱟᱪᱪᱷᱟ ᱟᱪᱪᱷᱟ ᱟᱪᱪᱷᱟ ᱦᱮᱸ᱾ ᱚᱱᱠᱟᱱ ᱠᱟᱛᱷᱟ ᱟᱪᱪᱷᱟ᱾
ᱦᱮᱸ ᱟᱯᱮ ᱚᱱᱛᱮ ᱫᱚ ᱫᱟᱜ ᱧᱩᱨᱩᱜ ᱠᱟᱱᱟ?
ᱦᱮᱸ ᱫᱟᱜ ᱡᱩᱨᱩᱜ ᱫᱚ ᱱᱤᱛᱚᱜ ᱫᱚ ᱵᱟᱝ ᱧᱩᱨᱩᱜ ᱠᱟᱱᱟ ᱦᱚᱭᱚᱭ ᱢᱤᱫ ᱜᱷᱟᱹᱲᱤᱡ ᱞᱟᱦᱟ ᱜᱮ ᱧᱩᱨᱩᱜ ᱠᱟᱱ ᱛᱟᱦᱮᱸᱫ᱾ ᱱᱤᱛᱳᱜ ᱫᱚ ᱦᱟᱸᱜ ᱫᱟᱜ ᱡᱟᱹᱲᱤ ᱫᱚ ᱵᱚᱱᱫᱚ ᱦᱟᱛᱟᱲᱟ ᱠᱟᱱᱟ ᱦᱳᱭᱛᱳ ᱟᱨ ᱠᱟᱹᱴᱤᱡ ᱯᱚᱨ ᱫᱟᱜ ᱮ ᱫᱟᱲᱮ-ᱟ ᱨᱤᱢᱤᱞ ᱨᱤᱢᱤᱞ ᱠᱟᱫᱟᱭ ᱛᱟᱦᱚᱞᱮ ᱟᱯᱮ ᱚᱱᱛᱮ ᱫᱚ ᱚᱠᱟ ᱞᱮᱠᱟ ᱫᱟᱜ ᱡᱟᱹᱲᱤ ᱠᱚᱫᱚ ᱱᱤᱛᱳᱜ ᱫᱚ?
ᱱᱤᱛᱚᱜ-ᱮ ᱨᱤᱢᱤᱞ ᱠᱟ ᱟᱭ ᱛᱚ ᱫᱟᱜ ᱧᱩᱨᱩᱜ ᱠᱟᱱᱟ ᱠᱟᱴᱤᱡ ᱠᱟᱴᱤᱡ᱾ ᱢᱚᱱᱮ ᱦᱩᱭᱩᱜ ᱠᱟᱱᱟ ᱛᱚ ᱢᱚᱱᱮ ᱦᱩᱭᱩᱜ ᱠᱟᱱᱟ ᱛᱚ ᱵᱟᱫᱽ ᱪᱟᱞᱟᱣ ᱦᱚᱸ ᱵᱟᱝ ᱜᱟᱱᱚᱜ-ᱟ᱾
ᱚ ᱦᱚᱸ ᱛᱟᱦᱞᱮ ᱢᱟ ᱟᱹᱰᱤ ᱡᱟᱞᱟ ᱛᱟᱦᱚᱞᱮ ᱢᱟ ᱛᱮᱦᱮᱱᱟᱜ ᱠᱟᱹᱢᱤ ᱢᱟ ᱛᱟᱦᱞᱮ ᱛᱟᱦᱮᱸ ᱡᱚᱝ ᱟᱨᱚ ᱛᱮᱦᱮᱱᱟ ᱠᱟᱹᱢᱤ ᱜᱟᱯᱟ ᱛᱚᱨᱟᱣ ᱦᱩᱭᱩᱜ-ᱟ ᱛᱟᱢᱟ᱾
ᱵᱟᱝ ᱛᱟᱣ ᱧᱮᱞ ᱦᱩᱭᱩᱜ-ᱟ ᱟᱨ ᱪᱮ ᱚᱲᱟᱜ ᱨᱮᱱᱟ ᱵᱟᱹᱫᱽ ᱥᱮ ᱛᱟᱣ ᱪᱟᱞᱟ
ᱚᱱᱟ ᱦᱚᱸ ᱠᱟᱛᱷᱟ ᱠᱟᱱ ᱜᱮᱭᱟ ᱢᱤᱫ ᱜᱷᱟᱹᱲᱤᱡ ᱨᱮᱦᱚᱸ ᱪᱟᱞᱟᱣ ᱦᱮᱡ ᱞᱮᱠᱷᱟᱱ ᱵᱟᱝ᱾
ᱟᱪᱷᱟ ᱪᱟ ᱛᱟᱦᱚᱞᱮ ᱪᱮᱜ ᱢᱟᱱᱮ ᱥᱟᱭᱠᱮᱞ ᱛᱮ ᱵᱤᱱ ᱪᱟᱞᱟᱜ-ᱟ ᱥᱮ ᱢᱟᱱᱮ ᱚᱱᱠᱟ ᱛᱟᱲᱟᱢ ᱛᱮᱜᱮ ᱥᱩᱨ ᱜᱮᱭᱟ ᱵᱟᱹᱫ ᱠᱚᱫᱚ?
ᱵᱟᱝ ᱥᱟᱭᱠᱮᱞ ᱛᱚ ᱵᱟᱝ ᱪᱟᱜ-ᱟ ᱟᱞᱮ ᱚᱱᱛᱮᱢᱟ ᱫᱟᱜ ᱧᱩᱨᱩᱜ ᱠᱟᱱᱟ ᱢᱤᱫᱴᱟᱝ ᱯᱳᱞᱳ ᱢᱮᱱᱟᱜ ᱪᱮ ᱯᱳᱞᱳ ᱯᱟᱨᱚᱢ ᱥᱚᱢᱚᱭ ᱜᱮ ᱵᱟᱸᱫ ᱠᱚ ᱧᱟᱢᱚᱜ ᱜᱮᱭᱟ ᱛᱚ ᱟᱫᱚ ᱫᱟᱜ ᱧᱩᱨᱩᱜ ᱠᱟᱛᱮ ᱚᱱᱟ ᱯᱩᱨᱟᱹ ᱰᱩᱵᱩᱡᱽ ᱩᱛᱟᱹᱨᱚᱜ ᱠᱟᱱᱟ᱾
ᱚ ᱦᱚ ᱛᱟᱦᱞᱮ ᱢᱟ ᱟᱹᱵᱤ ᱢᱟᱨᱟᱝ
ᱟᱞᱮ ᱚᱱᱛᱮ ᱱᱳ ᱱᱚᱣᱠᱳ ᱢᱮᱱᱟᱜ ᱟᱥᱮ
ᱦᱮᱸ᱾
ᱱᱚᱣᱠᱟ ᱢᱤᱫᱴᱟᱝ ᱢᱮᱱᱟᱜᱼᱟ ᱦᱟᱸᱰᱮ ᱫᱮᱡ ᱠᱟᱛᱮ ᱪᱟᱞᱟᱜ ᱦᱩᱭᱩᱜᱼᱟ᱾
ᱮ ᱵᱟᱵᱟᱨᱮ ᱢᱟᱱᱮ ᱚᱱᱟ ᱫᱚ ᱤᱭᱟᱹ ᱚ ᱟᱪᱪᱷᱟ ᱚᱱᱟ ᱫᱚ ᱜᱟᱰᱟ ᱠᱟᱱᱟ ᱵᱟ ᱛᱟᱦᱞᱮ ᱢᱟ ᱟᱹᱰᱤ ᱢᱟᱨᱟᱝ ᱥᱚᱢᱚᱥᱥᱟ ᱛᱟᱦᱞᱮ ᱢᱟ᱾ ᱦᱮᱸ ᱛᱟᱦᱚᱞᱮ ᱚᱱᱟ ᱤᱭᱟᱹ ᱵᱟᱸᱫᱷ ᱠᱚᱫᱚ ᱛᱟᱦᱚᱞᱮ ᱵᱟᱠᱚ ᱛᱮᱭᱟᱨ ᱟᱠᱟᱫᱟ ᱡᱟᱦᱟᱸ ᱤᱭᱟᱹ ᱵᱨᱤᱡᱽ ᱠᱚ᱾